ᱟᱸᱡᱚᱢᱚᱜ ᱠᱟᱱᱟ?
ᱢᱮ ᱟᱸᱡᱚᱜᱚᱜ ᱠᱟᱱᱟ ᱞᱟᱹᱭᱵᱤᱱ?
ᱪᱮᱜ ᱠᱚ ᱞᱟᱹᱭᱟ ᱚᱱᱮ ᱧᱮᱞ ᱦᱳᱭ ᱠᱟᱱᱟ ᱟᱨᱠᱤ ᱾ ᱟᱹ ᱯᱟᱲᱦᱟᱣ ᱵᱟᱲᱟ ᱠᱚ ᱦᱳᱭ ᱠᱟᱱ ᱛᱟᱦᱮᱸᱱᱟ ᱞᱟᱦᱟᱛᱮ ᱦᱮᱸᱥᱮ ᱾ ᱟᱻ ᱪᱮᱫ ᱠᱚ ᱞᱟᱹᱭᱟ ᱟᱢ ᱢᱟᱱᱮ ᱟᱵᱚᱣᱟᱜ ᱡᱟᱦᱟᱸ ᱚᱸᱰᱮ ᱢᱮᱱ ᱠᱟᱛᱷᱟ ᱥᱮ ᱵᱷᱮᱱᱛᱟ ᱠᱟᱛᱷᱟ ᱦᱚᱜᱼᱚᱝ ᱠᱟᱱᱟᱜ ᱠᱟᱛᱷᱟ ᱠᱚ ᱢᱮᱱᱟᱜᱼᱟ ᱾ ᱢᱤᱫ ᱠᱟᱛᱷᱟ ᱛᱮ ᱛᱮᱞᱟ ᱦᱮᱸ ᱟᱫᱚ ᱱᱚᱣᱟ ᱠᱚᱵᱤᱱ ᱵᱟᱲᱟᱭᱟ?
ᱟᱫᱚ ᱡᱚᱛᱚ ᱫᱚᱦᱟᱜ ᱵᱟᱹᱞᱤᱧ ᱵᱟᱲᱟᱭᱟ ᱢᱮᱱᱫᱚ ᱵᱟᱹᱞᱤᱧ ᱪᱚᱨᱪᱟ ᱠᱟᱫᱟ ᱛᱚᱵᱮ ᱠᱤᱪᱷᱩ ᱠᱤᱪᱷᱩ ᱞᱤᱧ ᱵᱟᱰᱟᱭ ᱜᱮᱭᱟ ᱾ ᱟᱵᱤᱱ ᱫᱚ ᱪᱮᱫ ᱛᱤᱱᱟᱹᱜ ᱜᱟᱱ ᱢᱮᱱ ᱵᱟᱰᱮᱟ?
ᱦᱮᱸ ᱟᱹᱞᱤᱧ ᱦᱚᱸ ᱵᱟᱰᱟᱭ ᱟᱹᱞᱤᱧ ᱠᱟᱹᱴᱤᱡ ᱠᱟᱹᱴᱤᱡ
ᱟᱪᱪᱷᱟ ᱟᱪᱪᱷᱟ ᱵᱷᱟᱜᱮ
ᱠᱩᱫᱩᱢ ᱠᱚ?
ᱦᱩᱸ
ᱦᱮᱸ ᱠᱩᱫᱩᱢ ᱦᱚᱞᱤᱧ ᱵᱟᱲᱟᱭ ᱜᱮᱭᱟ ᱠᱟᱹᱴᱤᱡ ᱠᱟᱹᱴᱤᱡ ᱾
ᱟᱪᱷᱟ ᱟᱪᱷᱟ ᱫᱟ ᱟᱹᱞᱤᱧ ᱦᱟᱱᱮ ᱯᱟᱹᱦᱤᱞ ᱨᱮᱱ ᱦᱟᱲᱟᱢ ᱠᱚᱴᱷᱮᱱ ᱟᱸᱡᱚᱢ ᱦᱳᱭ ᱠᱟᱱᱟ ᱢᱟᱱᱮ ᱫᱟᱹᱫᱩ ᱠᱚᱴᱷᱮᱱ ᱾ ᱱᱩᱝᱠᱟ ᱚᱱᱠᱟ ᱡᱟᱹᱯᱤᱫ ᱡᱟᱹᱯᱤᱫ ᱛᱮ ᱟᱨᱠᱤ ᱠᱩᱫᱩᱢ ᱠᱚ ᱵᱷᱮᱱᱛᱟ ᱠᱟᱛᱟᱷᱟ ᱠᱚ ᱟᱸᱡᱚᱢ ᱠᱟᱛᱮᱜ ᱡᱟᱦᱟᱸ ᱛᱤᱱᱟᱹᱜ ᱜᱟᱱ ᱜᱮ ᱥᱮᱬᱟ ᱟᱠᱟᱱᱟ ᱾ ᱟᱫᱚ ᱟᱹᱵᱤᱱ ᱤᱭᱟᱹ ᱵᱟᱹᱱᱩᱜᱼᱟᱛᱚ ᱢᱤᱫᱴᱮᱱ ᱡᱩᱫᱤ ᱵᱟᱢ ᱠᱟᱞᱪᱟᱨ ᱤᱫᱤᱭᱟ ᱟᱫᱚ ᱦᱤᱲᱤᱧ ᱦᱚᱸ ᱦᱤᱲᱤᱧᱚᱜ ᱜᱮᱭᱟ ᱠᱚᱛᱮᱠ ᱫᱚ ᱾
ᱦᱮᱸ ᱟᱫᱚ ᱪᱮᱜ ᱠᱚ ᱤᱭᱟᱹ ᱤᱧ ᱢᱤᱫᱴᱤᱡ ᱠᱩᱫᱩᱢ ᱤᱧ ᱞᱟᱹᱭᱟᱵᱤᱱᱟ?
ᱦᱮᱞᱳ,
ᱦᱮᱸ ᱞᱟᱹᱭ ᱫᱤᱧ ᱤᱧ ᱢᱤᱫᱴᱟᱝ ᱠᱩᱫᱩᱢ ᱤᱧ ᱞᱟᱹᱭ ᱟᱸᱡᱚᱢᱟᱵᱤᱱᱟ? ᱟᱸᱡᱚᱢᱚᱜ ᱠᱟᱱᱟ? ᱦᱮᱞᱳ, ᱦᱮᱸ ᱟᱸᱡᱚᱢ ᱫᱟᱞᱤᱧ ᱟᱹᱵᱤᱱᱟ ᱫᱚ ᱾ ᱟᱻ ᱟᱹᱞᱤᱧᱟᱜ ᱵᱟᱝ ᱟᱸᱡᱚᱢᱚᱜ ᱠᱟᱱᱟ ᱠᱤ?
ᱞᱟᱹᱭ ᱵᱤᱱ ᱢᱟ᱾
ᱦᱮᱞᱳ᱾
ᱦᱮᱸ ᱞᱟᱹᱭ ᱫᱤᱧ ᱵᱟᱝ ᱟᱸᱡᱚᱢᱚᱜ ᱠᱟᱱ ᱛᱮ ᱟᱸᱡᱚᱢᱚᱜ ᱠᱟᱱᱟ ᱥᱮ ᱵᱟᱝ?